ᱟᱸᱡᱚᱢᱚᱜ ᱠᱟᱱᱟ ᱥᱮ?
ᱱᱤᱛᱚᱜ ᱟᱸᱡᱚᱢᱚᱜ ᱠᱟᱱᱟ?
ᱦᱮᱞᱳ
ᱦᱮᱸ ᱟᱸᱡᱚᱢᱚᱜ ᱠᱟᱱᱟ ᱾
ᱟᱢ ᱵᱟᱝ ᱟᱸᱡᱚᱢᱚᱜ
ᱚ ᱛᱷᱚᱲᱟ ᱜᱟᱱ ᱱᱮᱴᱣᱟᱨᱠ ᱯᱚᱵᱞᱮᱢ ᱫᱟᱭ ᱯᱷᱟᱠᱟ ᱨᱮᱜᱮ ᱦᱤᱱᱟᱹᱧᱟ ᱤᱧᱼᱼ
ᱟᱪᱪᱷᱟ ᱟᱪᱪᱷᱟ ᱛᱷᱚᱲᱟ ᱴᱟᱣᱟᱨ ᱥᱮᱫ ᱪᱟᱞᱟᱜ ᱢᱮ ᱛᱷᱚᱲᱟ ᱯᱷᱟᱠᱟ ᱧᱚᱜ ᱾ ᱪᱮᱫ ᱪᱤᱠᱟᱹ ᱦᱩᱭᱩᱜ ᱠᱟᱱᱟ ᱱᱤᱛᱚᱜ ᱫᱚ? ᱟᱪᱪᱷᱟ ᱤᱧ ᱦᱚᱸ ᱴᱷᱤᱠ ᱜᱮ ᱦᱚᱸ ᱾
ᱦᱳᱭ
ᱟᱪᱪᱷᱟ ᱟᱪᱪᱷᱟ ᱵᱟᱡᱟᱨ ᱥᱮᱫ ᱪᱟᱞᱟᱣ ᱦᱩᱭᱩ ᱦᱮᱸ ᱾ ᱦᱮᱸ ᱵᱮᱥ ᱵᱟᱲᱟ ᱜᱮ ᱾
ᱚᱻ ᱪᱮᱜ ᱵᱷᱟᱜᱤ ᱜᱮ ᱢᱮᱱᱟᱢ ᱥᱮ ᱪᱮᱫ?
ᱵᱟᱝ ᱦᱮᱸ ᱚᱲᱟᱜ ᱠᱷᱚᱡ ᱛᱷᱚᱲᱟ ᱵᱟᱲᱜᱤ ᱥᱮᱫ ᱨᱮ ᱾
ᱚ ᱦᱚᱭ ᱫᱟᱭ ᱡᱟᱹᱱᱤᱡ ᱠᱷᱟᱱ, ᱦᱚᱭ ᱟᱹᱰᱤ ᱡᱳᱨ ᱟᱸᱡᱚᱢᱚᱜ ᱠᱟᱱᱟ ᱾ ᱦᱚᱭ ᱠᱚ ᱟᱹᱰᱤ ᱡᱳᱨ ᱟᱸᱡᱚᱢᱚᱜ ᱠᱟᱱᱟ ᱾
ᱦᱮᱸ ᱦᱮᱸ ᱦᱮᱸ, ᱵᱟᱡᱟᱨ ᱥᱮᱫ ᱪᱟᱞᱟᱣ ᱦᱩᱭ ᱞᱮᱱᱟ ᱟᱫᱚ ᱱᱤᱛᱚᱜ ᱜᱮᱼᱼ ᱦᱮᱸ ᱫᱟᱨᱮ ᱵᱩᱴᱟᱹ ᱥᱮᱫ ᱨᱮ ᱱᱤᱛᱚᱜ ᱫᱚ ᱫᱩᱲᱩᱵ ᱦᱩᱭ ᱠᱟᱱᱟ ᱾
ᱦᱚᱭ, ᱦᱚᱭ ᱦᱚᱭ ᱟᱸᱡᱚᱢᱚᱜ ᱠᱟᱱ ᱪᱮᱫ, ᱛᱟᱨᱯᱚᱨᱮ ᱵᱮᱥ ᱵᱟᱲᱟ ᱜᱮᱫᱚ?
ᱦᱮᱸ ᱵᱮᱥ ᱵᱟᱲᱟ ᱜᱮ ᱾ ᱟᱯᱮ ᱜᱮ ᱪᱮᱫ ᱞᱮᱠ
ᱚ ᱟᱞᱮ ᱦᱚᱸ ᱵᱮᱥ ᱵᱟᱲ ᱜᱮ᱾ ᱵᱟᱡᱟᱨ ᱫᱚ ᱛᱟᱱᱟᱜ ᱠᱟᱹᱢᱤ ᱛᱟᱦᱮᱸ ᱠᱟᱱᱟ?
ᱦᱮᱸ ᱦᱮᱸ᱾
ᱚ ᱟᱪᱪᱷᱟ᱾ ᱛᱟᱨᱯᱚᱨ ᱥᱮᱛᱳᱝ ᱪᱮᱫ ᱞᱮᱠᱟ ᱟᱯᱮ ᱥᱮᱫ? ᱥᱮᱛᱳᱝ ᱠᱚ ᱫᱟᱜ ᱠᱚ ᱪᱮᱫ ᱞᱮᱠᱟ?
ᱫᱟᱜ ᱠᱩ ᱟᱞᱮ ᱥᱮᱫ ᱨᱤᱢᱤᱞ ᱧᱚᱜ ᱠᱟᱫᱟ ᱢᱤᱫ ᱜᱷᱟᱹᱲᱤᱡ ᱥᱤᱛᱩᱝ ᱫᱟ ᱢᱤᱫ ᱜᱷᱟᱹᱲᱤ ᱨᱤᱢᱤᱞ ᱠᱟᱜ ᱠᱟᱱᱟ, ᱟᱫᱚ ᱱᱤᱛᱚᱜ ᱫᱚ ᱵᱟᱨᱯᱮ ᱫᱤᱱ ᱠᱷᱚᱡ ᱫᱚ ᱟᱹᱣᱨᱤ ᱫᱟᱜᱟ, ᱞᱟᱦᱟᱛᱮ ᱫᱟᱜ ᱵᱟᱲᱟ ᱠᱮᱫᱟ ᱠᱟᱡᱟᱠ ᱜᱮ᱾
ᱦᱩᱸ ᱟᱞᱮ ᱥᱮᱫ ᱮ ᱫᱟᱜ ᱠᱮᱫᱟ ᱦᱚᱞᱟ ᱦᱚᱸ ᱫᱟᱜ ᱠᱮᱫᱟᱭ ᱠᱟᱡᱟᱠ ᱜᱮ ᱢᱚᱴᱟᱴᱤ ᱛᱷᱚᱲᱟ ᱛᱷᱚᱲᱟ᱾
ᱚ ᱦᱚᱞᱟ ᱟᱭᱢᱟ ᱡᱟᱭᱜᱟᱨᱮ ᱫᱟᱜ ᱠᱮᱫᱟ ᱵᱟᱝ ᱚᱠᱟ ᱠᱟᱡᱟᱠ ᱮ ᱫᱟᱜ ᱠᱮᱫᱟ᱾ ᱟᱞᱮ ᱥᱮᱫ ᱫᱚ ᱦᱚᱞᱟ ᱫᱚ ᱵᱟᱭ ᱫᱟᱜ ᱠᱮᱫᱟ᱾ ᱫᱟᱜ ᱦᱮᱡ ᱦᱮᱡ ᱠᱟᱛᱮ ᱵᱟᱝ ᱦᱮᱡ ᱞᱮᱱᱟ᱾
ᱮ ᱪᱮᱫ ᱠᱚᱢ ᱪᱤᱠᱟᱹᱭ ᱜᱮᱭᱟ ᱚᱲᱟᱜ ᱠᱚᱨᱮᱫ?
ᱚᱲᱟᱜ ᱠᱚᱨᱮ ᱪᱮᱫ ᱦᱚᱸ ᱵᱟᱝ ᱪᱤᱠᱟᱭ ᱦᱩᱭᱩᱜ ᱠᱟᱱᱟ ᱮᱭᱥᱮ ᱜᱮ ᱫᱟᱬᱟ ᱵᱟᱲᱟ ᱦᱩᱭᱩᱜ ᱠᱟᱱᱟ ᱠᱷᱟᱹᱞᱤ᱾
ᱚ ᱫᱟᱬᱟ ᱵᱟᱲᱟᱢ ᱞᱟᱹᱭ ᱠᱮᱫ ᱠᱷᱟᱱ ᱛᱟᱦᱚᱞᱮ ᱚᱠᱟ ᱠᱚᱨᱮ ᱯᱮ ᱫᱩᱠᱩᱱᱟ ᱫᱟᱬᱟᱱ ᱠᱚ ᱥᱮ ᱵᱟᱝᱟ?
ᱦᱮᱸ ᱦᱮᱸ ᱪᱟᱞᱟᱣ ᱦᱩᱭᱩᱜ ᱠᱟᱱᱟ ᱵᱟᱯᱞᱟ ᱠᱚ ᱦᱩᱭᱩᱜ ᱠᱟᱱᱟ᱾
ᱦᱚᱸ ᱟᱹᱰᱤ ᱵᱟᱯᱞᱟ ᱠᱚ ᱟᱹᱰᱤ ᱨᱟᱹᱥᱠᱟᱹ ᱫᱚ ᱛᱟᱦᱚᱞᱮ᱾
ᱟᱹᱰᱤ ᱨᱟᱹᱥᱠᱟᱹ,
ᱛᱟᱯᱚᱨ ᱫᱟᱬᱟᱱ ᱯᱷᱟᱨᱟᱱ ᱵᱟᱯᱮ ᱪᱟᱞᱟᱣ ᱠᱟᱱᱟ ᱱᱚᱝᱠᱟ ᱪᱟᱞᱟᱣᱮᱱ ᱯᱮ ᱤᱭᱟᱹ ᱡᱷᱟᱱᱴᱤ ᱯᱟᱛᱟ ᱵᱟᱯᱮ ᱪᱟᱣ ᱠᱟᱱᱟ?
ᱡᱟᱱᱴᱤ ᱯᱟᱛᱟ ᱵᱟᱝ ᱪᱟᱞ
ᱚᱱᱟ ᱚᱠᱟ ᱫᱟᱨᱮ‌ ᱛᱟᱞᱮ ᱫᱤᱥᱚᱢ ᱫᱚ? ᱱᱮᱥ ᱫᱚ ᱵᱟ ᱫᱤᱱ ᱠᱟᱞᱚᱢ ᱪᱟᱞᱟᱣ ᱦᱩᱭ ᱞᱮᱱᱟ, ᱚ ᱟᱪᱪᱷᱟ᱾ ᱦᱤᱡᱩᱜ ᱜᱮᱭᱟ ᱠᱚ ᱟᱯᱮ ᱚᱱᱛᱮᱱ ᱠᱚ ᱦᱤᱡᱩᱜ ᱜᱮᱭᱟ ᱯᱮ?
ᱦᱮᱸ ᱦᱮᱸ ᱦᱮᱸ᱾ ᱪᱟᱞᱟᱣ ᱜᱮ,
ᱵᱟ ᱦᱤᱡᱩᱜ ᱜᱮᱭᱟ ᱠᱚ ᱚᱱᱛᱮ ᱠᱷᱚᱱ ᱵᱟᱝ,
ᱦᱮᱸ ᱪᱟᱞᱟᱜ ᱜᱮᱭᱟ ᱠᱚ᱾
ᱚ ᱟᱹᱰᱤ ᱠᱟᱡᱟᱠ ᱦᱩᱭᱩᱜᱼᱟ, ᱢᱤᱫ ᱥᱮᱨᱢᱟ ᱪᱟᱞᱟ ᱦᱩᱭᱞᱱᱟ᱾
ᱦᱮᱸ ᱟᱹᱰᱤ ᱠᱟᱡᱟᱠ ᱦᱩᱭᱩᱜ ᱛᱮ ᱵᱚᱞᱮ ᱚᱸᱰᱮᱱᱟᱜ ᱛᱷᱚᱲᱟ ᱧᱩᱛᱩᱢ ᱢᱮᱱᱟᱜᱼᱟ, ᱟᱫᱚ ᱚᱱᱟᱛᱮ ᱟᱹᱰᱤ ᱟᱸᱴ
ᱦᱩ ᱟᱨ ᱱᱮᱥᱛᱚ ᱦᱳᱭ ᱱᱮᱥᱛᱚ ᱚᱱᱟ ᱦᱟᱺᱰᱤ ᱯᱟᱹᱣᱨᱟᱹ ᱴᱳᱴᱟᱞ ᱠᱚ ᱵᱚᱱᱫᱚ ᱠᱟᱫᱟ ᱠᱚ᱾
ᱴᱳᱴᱮᱞ ᱠᱚ ᱵᱚᱱᱫᱚ ᱠᱟᱫᱟ ᱚᱱᱟᱜᱮ ᱢᱚᱸᱡᱽ, ᱟᱪᱪᱷᱟ ᱵᱚᱱᱫᱚ ᱞᱮᱠᱷᱟᱡ ᱜᱮ ᱢᱚᱸᱡᱽ ᱦᱩᱭᱩᱜᱼᱟ᱾ ᱦᱮᱸ ᱦᱸ
ᱵᱟ ᱱᱚᱣᱟ ᱮᱠᱥᱤᱰᱮᱱᱴ ᱠᱚ ᱟᱹᱰᱤ ᱜᱟᱱ ᱠᱚᱢᱚᱜᱼᱟ᱾ ᱦᱮᱸ ᱵᱟᱹᱲᱤᱡ ᱵᱟᱹᱲᱤᱡ ᱠᱟᱹᱢᱤᱭᱟᱱ ᱠᱚᱠᱚ ᱠᱚᱢᱚᱜᱼᱟ ᱠᱚ᱾
ᱠᱚᱢᱚ ᱟᱠᱚ ᱧᱩᱠᱟᱛᱮᱫ ᱜᱮ ᱡᱟᱹᱥᱛᱤ ᱚᱱᱟ ᱠᱚᱠᱚ ᱠᱟᱹᱢᱤᱭᱮᱫᱼᱟ᱾
ᱦᱮᱸ ᱚᱱᱟ ᱠᱚᱜᱮ ᱫᱚ ᱦᱩᱭᱩᱜᱼᱟ ᱦᱟᱱᱟ ᱱᱚᱣᱟ ᱢᱟᱭᱤᱱᱰ ᱨᱮ ᱦᱤᱡᱩᱜᱼᱟ ᱵᱚᱦᱚᱜ ᱨᱮ ᱦᱟᱹᱱᱤ ᱵᱚᱱ ᱫᱟᱞᱮᱭᱟ ᱦᱟᱹᱱᱤ ᱢ ᱦᱟᱱᱤ ᱵᱚᱱ ᱞᱟᱡ ᱦᱟᱱᱰᱮ ᱵᱚᱱ ᱠᱳᱢᱵᱳᱲᱭᱟ ᱦᱟᱱᱰᱮ ᱵᱚᱱ ᱰᱟᱹᱠᱟᱹᱛ-ᱟ ᱦᱮᱸ
ᱦᱮᱸ ᱚᱠᱚᱭ ᱪᱚ ᱪᱮᱫ ᱪᱚᱭ ᱢᱮᱛᱫ ᱢᱮᱭᱟ ᱱᱟᱥᱮᱭᱟᱜ ᱛᱮᱜᱮᱢ ᱨᱟᱸᱜᱟᱣ ᱮᱱᱟ, ᱦᱚᱭ ᱡᱷᱚᱜᱽᱲᱟᱜ ᱛᱟᱯᱟᱢᱮᱢ ᱮᱦᱚᱵ ᱮᱱᱟ᱾
ᱦᱳᱭ ᱟᱨ ᱵᱟᱝ ᱧᱩ ᱦᱚᱲ ᱫᱚ ᱤᱱᱟᱹᱜᱴᱟ ᱵᱟᱠᱚ ᱨᱟᱸᱟᱜ-ᱟ ᱥᱮᱮ᱾ ᱟᱨ ᱧᱩ ᱦᱚᱲ ᱢᱟ ᱵᱟᱠᱚ ᱵᱩᱡᱷᱟᱹᱜᱣ ᱱᱟᱠᱟᱱᱡ ᱠᱟᱛᱷᱟ ᱠᱚᱦᱚᱸ ᱟᱹᱰᱤ ᱞᱚᱜᱚᱱ ᱠᱚ ᱨᱟᱸᱜᱟᱣ ᱜᱚᱫ
ᱵᱟᱠᱚ ᱵᱩᱡᱷᱟᱹᱣᱟ ᱦᱟᱺᱰᱤ ᱯᱚᱨᱣᱨᱨᱟ ᱡᱤᱱᱤᱥ ᱫᱚ ᱵᱟᱝ ᱢᱚᱪ-ᱟ᱾
ᱮᱠᱵᱟᱨᱮ ᱵᱟᱝ ᱢᱩᱡᱟ ᱦᱩᱸ, ᱛᱟᱨᱯᱚᱨᱮ ᱫᱚ ᱵᱩᱨᱩ ᱵᱚᱸᱜᱟ ᱥᱮᱫ ᱯᱮ ᱦᱮᱡ ᱵᱟᱲᱟ ᱠᱟᱱᱟ ᱥᱮ ᱵᱟᱝ?
ᱵᱩᱨᱩ, ᱚᱠᱟᱥᱮᱫ?
ᱵᱩᱨᱩ ᱵᱚᱸᱜᱟ᱾ ᱟᱸᱡᱚᱢ ᱠᱟᱜ ᱜᱮᱭᱟ ᱯᱮᱥᱮ ᱵᱟᱝᱟ? ᱵᱟᱯᱮ ᱟᱡᱚᱢ ᱠᱟᱫᱟ᱾
ᱵᱟᱝ᱾
ᱚᱱᱟ ᱦᱚᱸᱛᱚ ᱱᱚᱛᱮ ᱜᱮ ᱡᱷᱟᱲᱠᱷᱰ ᱰᱤᱥᱴᱤᱠ ᱨᱮᱜᱮ ᱡᱷᱟᱲᱠᱷᱚᱸᱰ ᱤᱭᱟᱹ ᱨᱮᱜᱮ ᱦᱩᱭᱩᱜᱼᱟ᱾
ᱚᱻ ᱧᱩᱛᱩᱢ ᱯᱟᱥᱮᱡ ᱮᱴᱟᱜ ᱟᱨ ᱟᱨᱦᱚᱸ ᱯᱟᱥᱮᱡ ᱟᱞᱮᱫ ᱫᱚ ᱮᱴᱟᱜ ᱧᱩᱛᱩᱢ ᱛᱮᱞᱮ ᱵᱟᱲᱟᱭ ᱯᱟᱥᱮᱡ᱾
ᱦᱩᱭᱩᱜᱟ ᱚᱱᱮ ᱟᱥᱟᱲ ᱵᱚᱸᱜᱟ, ᱟᱥᱟᱲ ᱵᱚᱸᱜᱟ ᱨᱮᱱᱟᱜ ᱯᱮᱭᱟ ᱥᱚᱱᱤᱵᱟᱨ ᱢᱩᱪᱟᱹᱫ᱾ ᱢᱩᱪᱟᱹᱫ ᱥᱚᱱᱤᱵᱟᱨ ᱟᱥᱟᱲ ᱵᱚᱸᱜᱟ ᱨᱮᱱᱟᱜ ᱾ ᱟᱫᱚ ᱟᱞᱮ ᱥᱮᱫ ᱛᱚᱠᱷᱚᱱ ᱫᱚ ᱚᱱᱟ ᱫᱚ ᱫᱚᱢᱮ ᱠᱚ ᱪᱟᱞᱟᱜ ᱜᱮᱭᱟ᱾ ᱠᱟᱡᱟᱠ ᱧᱚᱜ ᱟᱹᱰᱤ ᱡᱳᱨ ᱦᱩᱭᱩᱜᱼᱟ ᱟᱹᱰᱤ ᱡᱳᱨ᱾
ᱦᱩᱸ,
ᱪᱮᱫ ᱠᱚ ᱢᱮᱱᱟ ᱟᱯᱮ ᱥᱮᱫ ᱫᱚ, ᱦᱮᱸ ᱡᱟᱹᱱᱤᱡ ᱠᱷᱟᱱ᱾ ᱟᱞᱮ ᱥᱮᱫ ᱫᱚ ᱵᱩᱨᱩ ᱵᱚᱸᱜᱟ ᱠᱚ ᱞᱟᱹᱭᱟ ᱟᱯᱮ ᱥᱮᱫ ᱫᱚ ᱦᱳᱭᱛᱚ ᱢᱟᱨᱟᱝ ᱵᱩᱨᱩ ᱦᱮᱸ ᱢᱟᱱᱮ ᱟᱥᱟᱲ ᱵᱚᱸᱜᱟ ᱢᱩᱪᱟᱹᱫ ᱥᱮᱫ ᱫᱚ ᱦᱩᱭᱩᱜ ᱜᱮᱭᱟ᱾
ᱦᱮᱸ ᱪᱟᱞᱟᱣ ᱜᱮ᱾
ᱚ ᱚᱱᱛᱮ ᱪᱟᱞᱟᱣ ᱦᱩᱭᱞᱮᱱᱟ ᱢᱤᱫᱥᱮᱨᱢᱟ ᱜᱟᱱ ᱫᱚᱢᱮ ᱠᱚ ᱦᱚᱲᱚᱜᱼᱟ᱾ ᱫᱚᱢᱮ, ᱮᱱᱮᱡ ᱵᱟᱲᱟ ᱠᱚᱫᱚ, ᱮᱱᱮᱡ ᱵᱟᱲᱟ ᱠᱚ ᱦᱩᱭᱩᱜᱼᱟ᱾ ᱦᱮᱸ ᱫᱚᱠᱟᱱ ᱫᱟᱱᱤ᱾ ᱟᱨ ᱨᱟᱥᱛᱟ ᱱᱟᱱᱟ ᱜᱮᱭᱟ ᱫᱚᱢᱮ ᱡᱟᱢ ᱫᱚᱢᱮ ᱡᱟᱢ᱾ ᱦᱮᱸ ᱥᱤᱸᱜᱮᱞ ᱨᱟᱥᱛᱟ ᱠᱟᱱᱟ᱾ ᱵᱟᱭᱤᱠ ᱱᱚᱛᱮ ᱢᱟᱥᱴ ᱦᱮ, ᱸ ᱫᱮᱡᱮ ᱦᱳᱭ ᱠᱟᱱᱟ ᱟᱹᱰᱤ ᱡᱳᱨ᱾
ᱟᱹᱰᱤ ᱡᱳᱨ ᱦᱮᱸ, ᱵᱷᱟᱹᱜᱮ ᱦᱚᱲ ᱠᱚ ᱦᱤᱡᱩᱜ ᱜᱮᱭᱟ ᱟᱹᱰᱤ ᱥᱟᱺᱜᱤᱧ ᱥᱟᱺᱜᱤᱧ ᱨᱮᱱ᱾
ᱟᱨ ᱫᱟᱬᱟᱱ ᱫᱚ ᱚᱠᱟ ᱠᱚᱨᱮᱢ ᱪᱟᱞᱟᱣ ᱵᱟᱲᱟ ᱠᱟᱱᱟ ᱥᱮᱢ ᱪᱟᱞᱟᱣ ᱠᱟᱱᱟ ᱱᱚᱝᱠᱟᱱ ᱟᱵᱚᱣᱟᱜ ᱧᱩᱛᱩᱢᱟᱱ ᱯᱚᱨᱚᱵ ᱠᱚ᱾
ᱧᱩᱛᱩᱢᱟᱱ ᱯᱚᱨᱚᱵᱽ ᱫᱚ ᱚᱸᱰᱮ ᱟᱨ ᱱᱚᱣᱟ ᱠᱚᱨᱮ ᱫᱚ, ᱱᱚᱛᱮ ᱫᱚ ᱵᱟᱹᱧ ᱪᱟᱞᱟᱣ ᱠᱟᱱᱟ᱾ ᱦᱟᱱ
ᱟ ᱚᱱᱛᱮ ᱟᱯᱮ ᱥᱮᱫ ᱨᱮ, ᱟᱯᱮ ᱥᱮᱫ ᱨᱮ ᱜᱮ ᱚᱱᱮ ᱞᱩᱜᱩ ᱵᱩᱨᱩ᱾
ᱦᱮᱸ ᱞᱩᱜᱩ ᱵᱩᱨᱩ, ᱦᱮᱸ ᱦᱮᱸ ᱦᱮᱸ᱾
ᱥᱳᱨ ᱜᱮᱭᱟ ᱟᱯᱮ ᱥᱮᱫ?
ᱥᱳᱨ ᱫᱚ ᱥᱳ ᱟᱹᱰᱤ ᱫᱚ ᱵᱟᱝ ᱥᱳᱨᱟ᱾
ᱦᱩᱸ,
ᱵᱟᱞᱮ ᱥᱩᱨᱟ ᱟᱹᱰᱤ ᱟᱸᱴ ᱫᱚ᱾
ᱚᱱᱛᱮ ᱪᱟᱞᱟᱣ ᱵᱟᱲᱟ ᱦᱩᱭ ᱠᱟᱱᱟ᱾
ᱪᱟᱞᱟᱣ ᱵᱟᱲᱟ ᱦᱩᱭ ᱠᱟᱱ ᱜᱮᱭᱟ ᱵᱳᱠᱟᱨᱳ ᱰᱤᱥᱴᱤᱠ ᱥᱮᱫ ᱢᱮᱱᱟᱜᱼᱟ ᱚᱱᱟ ᱫᱚ᱾
ᱦᱳᱭ ᱦᱳᱭ ᱚᱸᱰᱮ ᱜᱮ᱾ ᱱᱚᱛᱮ ᱠᱷᱚᱱ ᱫᱚ ᱟᱹᱰᱤ ᱟᱢᱫᱟ ᱜᱮᱠᱚ ᱪᱟᱜ ᱫᱚ ᱟᱫᱚ ᱚᱱᱟ ᱫᱚ ᱫᱷᱚᱨᱚᱢ ᱜᱟᱲ ᱠᱟᱱ ᱛᱟᱵᱚᱱᱟ ᱛᱚ ᱫᱚᱨᱵᱟᱨ ᱪᱟᱴᱟᱹᱱᱤ᱾ ᱟᱫᱚ ᱟᱹᱰᱤ ᱠᱟᱡᱟᱠ ᱟᱹᱰᱤ ᱟᱹᱰᱤ ᱦᱳᱭ, ᱟᱞᱮ ᱱᱚᱛᱮ ᱠᱷᱚᱱ ᱫᱚᱢᱮ ᱜᱮ ᱠᱟᱡᱟᱠ ᱧᱚᱜ ᱠᱚ ᱪᱟᱞᱟᱜ ᱜᱮᱭᱟ ᱚᱱᱮ ᱜᱟᱹᱰᱤ ᱯᱷᱟᱹᱰᱤ ᱵᱷᱟᱲᱟ ᱠᱟᱛᱮᱫ ᱫᱚᱢᱮ ᱴᱩᱨᱤᱥᱴ ᱵᱟᱥᱴ ᱠᱚ ᱵᱷᱟᱲᱟᱭ ᱜᱮᱭᱟ᱾ ᱪᱟᱞᱟᱜ ᱟᱠᱚ ᱟᱹᱰᱤ ᱡᱳᱨ᱾
ᱮᱠ ᱫᱚᱢ᱾
ᱟᱯᱮ ᱫᱚ ᱛᱟᱦᱚᱞᱮ ᱚᱱᱛᱮ ᱫᱚᱯᱮ ᱥᱳᱨᱳᱜ ᱜᱮᱭᱟ ᱡᱟᱹᱱᱤᱡ?
ᱦᱮᱸ ᱥᱩᱨ ᱫᱚᱞᱮ ᱥᱩᱨᱩᱜ ᱜᱮᱭᱟ᱾ ᱛᱚ,
ᱦᱩᱸ, ᱪᱮᱫ ᱠᱚ ᱯᱮ ᱪᱟᱥ ᱟᱵᱟᱛ ᱜᱮᱭᱟ᱾
ᱟᱞᱮ ᱫᱚ ᱦᱩᱲᱩ ᱦᱩᱲᱩ ᱠᱚ ᱜᱮ ᱱᱤᱛᱚᱜ ᱫᱚ
ᱚ ᱱᱤᱛᱜ ᱪᱟᱨᱟ ᱠᱚ ᱯᱮ ᱜᱤᱲᱤ ᱠᱮᱫᱟ ᱥᱮ ᱟ. ᱣᱨᱤ
ᱦᱮᱸ ᱜᱤᱰᱤ ᱠᱮᱫᱟ ᱪᱟᱨᱟ ᱠᱚ ᱜᱤᱰᱤ ᱠᱮᱫᱟ ᱦᱳᱲᱳ ᱠᱚ ᱮᱨ ᱠᱮᱫᱟ ᱱᱤᱛᱚᱜ ᱫᱚ
ᱚ ᱮᱨ ᱜᱚᱫ ᱠᱮᱫᱟ ᱯᱮ ᱟᱞᱮ ᱫᱚ ᱱᱚᱛᱮ ᱥᱮᱨᱢᱟ ᱡᱟᱹᱲᱤ ᱵᱟᱝ ᱠᱷᱟᱹᱛᱤᱨ ᱛᱮ ᱟᱹᱣᱨᱤ ᱞᱮ ᱜᱤᱰᱤᱭᱟ ᱱᱟᱠᱷᱟᱡ
ᱟᱪᱷᱟ ᱟᱪᱷᱟ ᱪᱷᱟ ᱟᱞᱮ ᱫᱚ ᱟᱨ ᱦᱚᱸ ᱟᱨ ᱦᱚᱸ ᱞᱮ ᱜᱤᱰᱤᱭᱟ ᱮᱠᱷᱚᱱ ᱵᱟᱹᱠᱤ ᱢᱮᱱᱟᱜ ᱜᱮᱭᱟ
ᱚ ᱟᱯᱮᱭᱟᱜ ᱢᱟᱱᱮ ᱡᱟᱭᱜᱟ ᱠᱚ ᱫᱚ ᱪᱫᱠᱟ ᱥᱚᱢᱚᱛᱚᱞ ᱜᱮᱭᱟ ᱢᱟᱱᱮ ᱥᱚᱢᱟᱱ ᱜᱮᱭᱟ ᱥᱮ ᱩᱥᱩᱞ ᱪᱷᱮᱯᱚ ᱜᱮᱭᱟ
ᱵᱟᱝ ᱵᱟᱝ ᱟᱞᱮ ᱩᱥᱩᱞ ᱪᱷᱮᱯᱚᱫ ᱜᱮᱭᱟ ᱡᱷᱟᱲᱠᱷᱟᱸᱰ ᱨᱮᱱᱟᱜ ᱫᱚ ᱡᱟᱹᱥᱛᱤ
ᱡᱷᱟᱲᱠᱷᱚᱸᱰ ᱨᱮᱱᱟᱜ ᱫᱚ ᱩᱥᱩᱞ ᱪᱷᱮᱯ ᱦᱳᱭ ᱚᱱᱟ ᱜᱮ ᱛᱚ ᱟᱨ ᱟᱹᱰᱤ ᱞᱚᱜᱚᱱ ᱯᱮ ᱜᱤᱰᱤ ᱜᱚᱫ ᱠᱮᱫᱟ ᱚᱱᱟᱜᱤᱧ ᱠᱩᱞᱤ ᱠᱮᱫ ᱢᱮᱭᱟ ᱡᱮ ᱩᱥᱩᱞ ᱪᱷᱮᱯᱚ ᱜᱮᱭᱟ ᱥᱮ ᱥᱚᱢᱟᱱ ᱜᱮᱭᱟ
ᱦᱮᱸ ᱜᱤᱰᱤ ᱫᱚ ᱟᱹᱰᱤ ᱩᱥᱟᱞ ᱞᱮ ᱜᱤᱰᱤ ᱜᱚᱫ ᱠᱮᱫᱟ ᱛᱮ ᱵᱩᱨᱩ ᱫᱟᱜ.... ᱵᱤᱨ, ᱵᱤᱨ ᱵᱩᱨᱩ ᱡᱟᱭᱜᱟ ᱠᱟᱱᱟ ᱛᱚ ᱱᱚᱛᱮ ᱫᱚ ᱟᱹᱰᱤ ᱡᱟᱹᱥᱛᱤ ᱚᱱᱟ ᱤᱭᱟᱹ ᱛᱮ ᱡᱟᱹᱥᱛᱤ ᱩᱥᱩᱞ ᱪᱚᱯᱚᱫ ᱦᱟᱸ
ᱞᱮ ᱫᱤᱧ ᱤᱱᱟᱹᱜ ᱞᱚᱜᱚᱱ ᱫᱟᱜ ᱞᱟᱜᱟᱜ ᱜᱮᱭᱟ
ᱦᱮᱸ ᱦᱮᱸ ᱦᱮᱸ ᱟᱫᱚ ᱱᱚᱰᱮ ᱢᱟᱥᱟᱝ ᱡᱳᱲ ᱮᱢ ᱟᱸᱡᱚᱢ ᱟᱠᱟᱫᱟ ᱥᱮ ᱵᱟᱝ
ᱢᱟᱛᱷᱟᱱ ᱡᱚᱲ ᱵᱟᱝ ᱜᱮ
ᱢᱟᱥᱟᱝ ᱡᱚᱲ ᱰᱮᱢ
ᱚ ᱵᱟᱝ ᱵᱟᱝ ᱵᱟᱝ
ᱦᱮᱸ ᱚᱸᱰᱮᱱᱟᱜ ᱟᱹᱰᱤ ᱞᱟᱹᱴᱩ ᱰᱮᱢ ᱠᱟᱱᱟ ᱚᱸᱰᱮ ᱚᱸᱰᱮᱱᱟᱜ ᱚᱱᱟ ᱰᱮᱢ ᱨᱮᱱᱟᱜ ᱫᱟᱜ ᱜᱮ ᱞᱮ ᱧᱟᱢᱟ
ᱟᱪᱷᱟ
ᱟᱯᱮ ᱚᱱᱛᱮ ᱦᱚᱸ ᱪᱟᱞᱟᱜ ᱜᱮᱭᱟ ᱱᱚᱸᱰᱮ ᱢᱟᱥᱟᱝ ᱡᱚᱲ ᱨᱮᱱᱟᱜ ᱚᱱᱛᱮ ᱵᱮᱝᱜᱚᱞ ᱥᱮᱫ ᱪᱟᱞᱟᱜ ᱜᱮᱭᱟ
ᱚ ᱟᱞᱮ ᱱᱚᱛᱮ ᱫᱚ ᱵᱤᱭᱟᱹ ᱠᱟᱜ ᱞᱮᱭᱟ ᱠᱚ ᱢᱟᱱᱮ ᱠᱮᱱᱮᱞ ᱫᱚ ᱢᱮᱱᱟᱜ ᱟᱠᱟᱫᱟ ᱢᱮᱱᱠᱷᱟᱱ ᱫᱟᱜ ᱫᱚ ᱵᱟᱝ ᱦᱤᱡᱩᱜᱼᱟ ᱟ ᱚᱱᱟ ᱜᱮ ᱟᱹᱰᱤ ᱠᱷᱟᱨᱟᱯ ᱵᱩᱡᱷᱟᱹᱜᱼᱟ ᱫᱟᱜ ᱫᱚ ᱵᱟᱝ ᱦᱤᱡᱩᱜᱼᱟ ᱵᱚᱞᱛᱮ ᱦᱮᱡ ᱜᱮ ᱵᱟᱝ ᱦᱤᱡᱩᱜᱼᱟ ᱫᱟᱜ ᱫᱚ ᱟᱫᱚ ᱞᱟᱦᱟ ᱛᱮ ᱫᱚ ᱦᱮᱡ ᱠᱚᱜᱼᱟ ᱯᱟᱹᱦᱤᱞ ᱫᱚ ᱦᱮᱡ ᱠᱚᱜᱼᱟ ᱱᱮᱛᱟᱨ ᱫᱚ ᱟᱫᱚ ᱵᱟᱝ ᱦᱤᱡᱩᱜ ᱠᱟᱱᱟ
ᱚᱠᱟ ᱥᱮᱫ ᱪᱚ ᱛᱟᱞᱮ ᱠᱚ ᱤᱫᱤ ᱮᱫᱟ ᱩᱱ ᱫᱚ ᱟᱯᱮ ᱥᱮᱫ ᱠᱚ ᱵᱚᱱ ᱵᱚᱱ ᱠᱟᱛᱮᱫ ᱮᱴᱟᱜ ᱥᱮᱫ
ᱯᱟ. ᱦᱤᱞ ᱫᱚ ᱦᱮᱡ ᱠᱚᱜ-ᱟ ᱱᱮᱛᱟᱨ ᱫᱟᱜ ᱫᱚ ᱵᱟᱝ ᱦᱤᱡᱩᱜ ᱠᱟᱱᱟ ᱯᱟᱹᱦᱤᱞ ᱫᱚ ᱦᱮᱡ ᱠᱚᱜᱼᱟ ᱠᱚ ᱟᱨ ᱯᱚᱭᱥᱟ ᱠᱚ ᱟᱹᱫᱟᱭ ᱠᱮᱭᱟ ᱱᱚᱝᱠᱟ ᱠᱚ ᱦᱤᱡᱩᱜᱼᱟ ᱟᱨ ᱫᱟᱜ ᱠᱚ ᱟᱲᱟᱜᱟ ᱱᱚᱝᱠᱟ ᱟᱨ ᱥᱚᱨᱟᱨ ᱯᱟᱦᱴᱟ ᱥᱮ ᱠᱷᱚᱱ ᱚᱱᱠᱟ ᱯᱚᱭᱥᱟ ᱠᱚ ᱤᱫᱤ ᱛᱮᱦᱮᱸᱫ
ᱦᱮᱸ ᱟᱞᱮ ᱥᱮᱫ ᱫᱚ ᱯᱷᱤᱨᱤ ᱜᱮᱭᱟ ᱟᱨ ᱟᱯᱮ ᱥᱮᱫ ᱤᱧ ᱵᱚᱨᱟᱵᱚᱨᱤᱧ ᱧᱮᱞᱟ ᱟᱲᱟᱜ ᱟᱠᱟᱜ ᱜᱮᱭᱟ ᱠᱚ ᱟᱲᱟᱜ ᱫᱚ ᱠᱚ ᱟᱲᱟᱜ ᱜᱮᱭᱟ ᱚᱠᱟᱥᱮᱫ ᱠᱚ ᱤᱫᱤ ᱮᱫᱟ
ᱚᱠᱟ ᱫᱷᱟᱨᱮ ᱪᱚᱸ ᱪᱟᱞᱟᱜᱼᱟ ᱦᱮᱸ ᱟᱞᱮ ᱫᱚ ᱮᱠᱵᱟᱨᱮ ᱱᱚᱶᱟ ᱵᱮᱝᱜᱚᱞ ᱨᱮᱱᱟᱜ ᱠᱷᱚᱲᱚᱜᱽᱯᱩᱨ ᱢᱮᱫᱽᱱᱤᱯᱩᱨ ᱟᱸᱡᱚᱢ ᱟᱠᱟᱫ ᱜᱮᱭᱟ ᱚᱱ ᱚᱱᱟ ᱥᱟᱭᱤᱰ ᱛᱟᱞᱮ ᱚᱱᱟ ᱥᱟᱭᱤᱰ
ᱚ ᱚᱱᱟ ᱥᱟᱭᱤᱰ ᱦᱮᱸ ᱱᱚᱛᱮ ᱠᱷᱚᱲᱚᱜᱯᱩᱨ ᱥᱮᱫ ᱪᱟᱞᱟᱣ ᱦᱩᱭ ᱟᱠᱟᱱᱟ
ᱚ ᱵᱟᱵᱟ ᱦᱮᱡ ᱟᱠᱟᱱᱟ ᱯᱮ ᱟᱞᱮ ᱥᱮᱫ ᱛᱟᱦᱚᱞᱮ
ᱦᱮᱸ ᱦᱮᱸ
ᱟᱹᱰᱤ
ᱪᱟᱞᱟᱣ ᱦᱩᱭ ᱟᱠᱟᱱᱟ ᱦᱮᱸ
ᱪᱮᱫ ᱠᱟᱹᱢᱤ ᱠᱚ ᱛᱟᱦᱮᱸ ᱠᱟᱱᱟ ᱥᱮ ᱱᱚᱛᱮ ᱯᱮᱲᱟ
ᱦᱮᱸ ᱵᱟᱝ ᱯᱮᱲᱟ ᱫᱚ ᱵᱟᱝ ᱠᱟᱹᱢᱤ ᱠᱚ ᱛᱟᱦᱮᱸ ᱠᱟᱱᱟ
ᱚ ᱟᱪᱪᱷᱟ
ᱚᱸᱰᱮ ᱪᱟᱞᱟᱣ ᱫᱚ ᱮᱭᱥᱮ ᱫᱚ ᱵᱟᱝ ᱵᱟ ᱵᱟᱝ ᱧᱮᱞ ᱦᱩᱭ ᱟᱠᱟᱱᱟ ᱢᱚᱡᱽ ᱛᱮᱫᱚ ᱤᱭᱟᱹ ᱱᱚᱶᱟ ᱴᱨᱮᱱ ᱛᱮᱜᱮ ᱪᱟᱞᱟᱣ ᱦᱳᱭ ᱠᱟᱱᱟ ᱮᱭᱥᱮ ᱱᱚᱝᱠᱟ ᱵᱟᱨᱮ ᱮᱴᱟ ᱵᱟᱨᱮ ᱥᱮᱫ ᱪᱟᱞᱟᱣ ᱥᱚᱢᱚᱭ
ᱚ ᱟᱪᱪᱷᱟ
ᱢᱚᱸᱡᱽ ᱮᱫ ᱢᱚᱸᱡᱽ ᱛᱮᱫᱚ ᱵᱟᱝ ᱧᱮᱞ ᱦᱩᱭ ᱟᱠᱟᱱᱟ ᱟ ᱟᱹᱛᱩ ᱫᱤᱥᱚᱢ ᱫᱚ
ᱚ ᱦᱮᱸ ᱴᱨᱮᱱ ᱛᱮᱜᱮ ᱯᱮ ᱪᱟᱞᱟᱣ ᱠᱟᱱᱟ ᱵᱟᱝ?
ᱦᱮᱸ ᱦᱮᱸ ᱱᱚᱛᱮ ᱵᱟᱨᱦᱮ ᱫᱤᱥᱚᱢ ᱥᱮᱫ, ᱠᱟᱹᱢᱤ
ᱛᱟᱦᱚᱞᱮ ᱵᱟ ᱠᱟᱹᱢᱤ ᱵᱟᱲᱟ ᱫᱚ ᱵᱟᱝ ᱚᱲᱟᱜ ᱠᱚᱨᱮᱜ ᱵᱟᱝ ᱪᱟᱥ ᱵᱟᱥ ᱜᱮ
ᱮᱸ ᱱᱤᱛᱳᱜ ᱫᱚ ᱪᱟᱥ-ᱵᱟᱥ ᱜᱮ ᱦᱩᱭᱩᱜ ᱠᱟᱱᱟ ᱱᱤᱛᱳᱜ ᱫᱚ
ᱯᱟᱲᱦᱟᱣ ᱠᱚᱫᱚ ᱤᱭᱟᱹ ᱦᱩᱭ ᱠᱟᱱᱟ ᱮᱛᱚᱢᱴᱚ ᱦᱩᱭ ᱟᱠᱟᱱᱟ?
ᱦᱮᱸ ᱦᱮᱸ
ᱚ ᱛᱩᱠᱟᱹᱢ ᱦᱩᱭ ᱠᱟᱱᱟ
ᱟᱨ ᱟᱯᱮ ᱫᱚ ᱪᱮᱫ ᱠᱚ ᱠᱟᱹᱢᱤ ᱦᱩᱭᱩᱜ ᱠᱟᱱᱟ?
ᱟᱞᱮ ᱥᱮᱫ ᱚᱱᱟ ᱠᱷᱚᱛ ᱠᱚᱞᱮ ᱵᱟ-ᱰᱟᱹᱝᱨᱤ ᱜᱩᱨᱤᱡ ᱠᱚᱞᱮ ᱪᱟᱨᱟᱣᱫᱟ ᱵᱟᱹᱫᱽ ᱠᱚᱨᱮ ᱟᱨ ᱚᱱᱟ ᱠᱚ ᱵᱟᱹᱫᱽ ᱠᱚ ᱨᱮᱰᱤ ᱦᱩᱭᱩᱜ ᱠᱟᱱᱟ ᱪᱟᱨᱟ ᱠᱚ ᱜᱤᱰᱤ ᱦᱩᱭᱩᱜ ᱞᱟᱹᱜᱤᱫ ᱦᱩᱲᱩ ᱨᱮᱱᱟᱜ
ᱦᱩᱸ
ᱚᱱᱟ ᱠᱚᱜᱮ ᱟᱨ ᱛᱤᱞᱢᱤᱧ ᱞᱮ ᱮᱨ ᱞᱟᱼᱟ ᱚᱱᱟ ᱠᱚ ᱥᱟᱢᱴᱟᱣ
ᱚ ᱦᱮᱸ ᱛᱤᱞᱢᱤᱧ ᱠᱚᱢᱟ ᱟᱞᱮ ᱞᱟᱦᱟ ᱨᱮᱜᱮ ᱠᱚ ᱮᱨ ᱵᱟᱲᱟ ᱠᱟᱫ
ᱦᱟ ᱟᱞᱮ ᱮᱨ ᱫᱚ ᱦᱩᱭ ᱠᱟᱱᱟ ᱟᱫᱚ ᱜᱩᱲᱤᱭᱟᱣ ᱫᱟᱠᱚ ᱤᱨ ᱠᱟᱛᱮ ᱛᱟᱥᱮᱭ ᱫᱟᱠᱚ ᱦᱮᱸ ᱟᱨ ᱛᱟᱥᱮ ᱫᱟᱠᱚ ᱵᱚᱞᱛᱮ ᱚᱱᱮ ᱟᱹᱞᱩ ᱠᱚ ᱪᱟᱥ ᱦᱩᱭ ᱞᱮᱱᱟ ᱛᱚ ᱟᱹᱞᱩ ᱠᱚ ᱟᱹᱞᱩ ᱟᱹᱞᱩ ᱵᱟᱹᱛ ᱠᱷᱚᱱᱟᱜ ᱫᱚ ᱠᱟᱹᱴᱤᱡ ᱫᱮᱨᱤ ᱠᱟᱱᱟ ᱟᱫᱚ ᱚᱱᱟ ᱛᱮᱮ ᱱᱮᱛᱟᱨ ᱠᱚ ᱤᱭᱟᱹᱭᱮᱫᱟ, ᱟᱞᱩ ᱠᱚ ᱟᱹᱰᱤ ᱡᱟᱹᱛᱤ ᱨᱚᱦᱚᱭ ᱜᱮᱭᱟ ᱟᱞᱮ ᱥᱮᱫ ᱫᱚ ᱟᱨᱦᱚ
ᱟᱪᱪᱷᱟ ᱟᱹᱰᱤ ᱡᱟᱹᱥᱛᱤ ᱟᱹᱞᱩ ᱠᱚᱦᱚᱸ ᱠᱚ ᱨᱚᱦᱚᱭ ᱜᱮᱭᱟ ᱵᱟᱝ?
ᱦᱮᱸ ᱟᱞᱮᱥᱮᱫ ᱫᱚ ᱡᱷᱚᱛᱚ ᱜᱮ ᱦᱩᱭᱩᱜ ᱠᱟᱱᱟ ᱟᱞᱩ ᱥᱚᱵᱽᱡᱤ ᱠᱚ ᱦᱮᱸ ᱛᱩᱲᱤ ᱛᱤᱞᱢᱤᱧ ᱥᱩᱫᱷᱩ ᱜᱚᱦᱚᱢ ᱜᱮ ᱵᱟᱠᱚ ᱮᱢᱟ, ᱟᱫᱚ ᱨᱮᱥᱚᱱ ᱨᱮᱠᱚ ᱚᱢᱚᱜ ᱠᱟᱱᱟ ᱛᱚ ᱟᱸᱴᱟ ᱜᱚᱢ ᱠᱚ ᱚᱱᱟᱛᱮ ᱜᱚᱢ ᱵᱟᱫ ᱛᱮ ᱡᱷᱚᱛᱚ ᱠᱚ ᱮᱢ ᱮᱫᱟ ᱦᱩᱲᱩ ᱛᱚ ᱢᱟᱨᱚ ᱵᱟᱨᱚ ᱢᱟᱥ ᱜᱮ
ᱦᱮᱸ ᱥᱚᱨᱠᱟᱨ ᱦᱚᱸᱠᱚ ᱮᱢ ᱫᱟ ᱟᱨ ᱤᱭᱟᱹ ᱚᱱᱟ ᱠᱚᱦᱚᱸ ᱡᱟᱹᱥᱛᱤ ᱵᱟᱵᱚᱱ ᱡᱚᱢᱟ ᱟᱵᱚ ᱫᱚ
ᱦᱮᱸ ᱪᱷᱟᱛᱤᱠ ᱠᱚᱜᱮ ᱠᱚ ᱡᱚᱢᱟ ᱠᱚᱫᱚ
ᱫᱤᱠᱩ ᱠᱚᱜᱮ ᱟᱵᱚ ᱫᱚ ᱪᱟᱣᱞᱮ ᱫᱟᱠᱟ ᱟᱨ ᱱᱚᱛᱮ ᱥᱩᱱᱩᱢ ᱫᱚ ᱥᱩᱱᱩᱢ ᱠᱚ ᱟᱹᱰᱤ ᱜᱮ ᱫᱩᱨ
ᱦᱮᱸ ᱥᱩᱱᱩᱢ ᱢᱟ ᱥᱟᱨᱟ ᱜᱷᱟᱹᱲᱤ ᱜᱮ ᱞᱟᱜᱟᱜ ᱠᱟᱱᱟ ᱟᱫᱚ ᱠᱩᱭᱰᱤ ᱠᱚᱦᱚ ᱠᱚ ᱟᱫᱚ ᱵᱤᱨ ᱫᱤᱥᱚᱢ ᱛᱚ ᱠᱩᱭᱰᱤ ᱠᱚᱦᱚᱸ ᱠᱚ ᱯᱟᱱᱛᱮ ᱟᱹᱜᱩᱭ ᱜᱮᱭᱟ ᱵᱤᱨ ᱪᱮᱫ ᱠᱷᱚᱱ ᱥᱫᱽᱨᱟ ᱟᱹᱜᱩᱭᱟ ᱠᱚ
ᱦᱩᱸ ᱟᱯᱮᱥᱮᱫ ᱵᱤᱨ ᱢᱮᱱᱟᱜ ᱜᱮᱭᱟ?
ᱦᱮᱸ ᱟᱞᱮᱥᱮᱫ ᱢᱟ ᱵᱤᱨ ᱢᱮᱱᱟᱜᱼᱟ ᱛᱟᱨᱯᱚᱨᱮ ᱦᱟᱹᱛᱤ ᱵᱟᱨᱚ ᱢᱟᱥ ᱠᱚ ᱛᱟᱦᱮᱱᱟ
ᱦᱚ ᱦᱟᱹᱛᱤ ᱵᱟᱨᱚ ᱢᱟᱥ ᱦᱮᱸ ᱟᱞᱮᱥᱮᱜ ᱦᱚᱸ ᱚᱱᱠᱟ ᱜᱮ ᱟᱞᱮ ᱥᱮᱫ ᱦᱚᱸ ᱚᱱᱠᱟ ᱜᱮ ᱟᱞᱮ ᱥᱮᱫ ᱦᱚᱸ ᱢᱮᱱᱟᱜ ᱜᱮᱭᱟ
ᱦᱩᱸᱦᱟᱸᱛᱤ ᱠᱟ ᱦᱤᱡᱩᱜ ᱠᱚ ᱦᱤᱡᱩᱜ ᱦᱤᱡᱩᱜ ᱜᱮᱭᱟ ᱠᱚ?
ᱦᱮᱸ ᱦᱤᱡᱩᱜ ᱜᱮᱭᱟ ᱠᱚ
ᱦᱩᱸ ᱟᱞᱮ ᱥᱮᱫ ᱢᱟ ᱚᱱᱟ ᱟᱹᱞᱩ ᱠᱚ ᱫᱚᱢᱮ ᱠᱚ ᱟᱹᱞᱩ ᱪᱟᱥ ᱥᱚᱢᱚᱭ ᱫᱚ ᱫᱚᱢᱮ ᱦᱟᱛᱹᱤ ᱨᱟᱵᱟᱱ ᱫᱤᱱ
ᱟᱪᱪᱷᱟ ᱟᱪᱪᱷᱟ ᱦᱮᱸ ᱢᱟ ᱛᱟᱦᱚᱞᱮ ᱟᱨ ᱢᱤᱫ ᱫᱚᱢ ᱦᱟᱸᱜ ᱞᱟᱝ ᱜᱟᱨᱢᱟᱨᱟᱜ ᱠᱟᱱᱟ ᱦᱟᱸᱜ ᱯᱷᱳᱱᱟᱢ ᱠᱟᱹᱧ ᱦᱟᱸᱜ ᱮᱯ ᱨᱮᱜᱮ
ᱦᱟᱯᱮ ᱤᱭᱟᱹ ᱦᱚᱪᱚ ᱛᱚ ᱠᱚᱦᱚᱸ ᱱᱟᱠᱷᱟᱡ ᱦᱩᱭ ᱞᱮᱠᱷᱟᱱ ᱜᱮ ᱮᱸ ᱚᱱᱟ ᱠᱚᱫᱚ ᱫᱚᱦᱚ ᱦᱩᱭᱩᱜᱼᱟ ᱱᱟᱠᱷᱟᱡ ᱦᱮᱸ
ᱦᱮᱸ ᱦᱮᱸ ᱦᱮᱸ ᱢᱟ ᱢᱟ
ᱟᱨ ᱱᱚᱣᱟ ᱠᱚ ᱵᱷᱤᱰᱭᱳᱢ ᱧᱮᱞ ᱞᱮᱜᱼᱟ ᱛᱚ ᱞᱟᱦᱟ ᱛᱮᱱᱟᱜ᱾ ᱦᱳᱭ ᱦᱳᱭ ᱚᱱᱠᱟ ᱜᱮ ᱱᱟᱜ ᱠᱷᱟᱡ, ᱛᱟᱭᱚᱢ ᱫᱟᱨᱟᱢ ᱟᱨᱦᱚᱸ ᱜᱟᱞᱢᱟᱨᱟᱣ ᱟᱞᱟᱝ ᱦᱮᱸ᱾
ᱦᱮᱸ ᱦᱮᱸ ᱜᱟᱞᱢᱟᱨᱟᱣ ᱟᱞᱟᱝ ᱢᱟ
ᱴᱷᱤᱠ ᱜᱮᱭᱟ᱾